ᱤᱧᱟᱹᱜ ᱡᱚᱢᱮᱫ ᱟᱹᱧ᱾
ᱦᱳᱭ ᱜᱚᱝᱠᱮ ᱛᱟᱦᱚᱞᱮ ᱠᱷᱟᱱ ᱱᱟᱯᱟᱭ ᱜᱮ ᱟᱸᱡᱚᱢᱚᱜ ᱠᱟᱱᱟ᱾ ᱟᱫᱚ ᱜᱚᱢᱠᱮ ᱞᱟᱹᱭᱫᱟᱹᱧ ᱛᱮᱦᱮᱧ ᱫᱚ ᱟᱞᱟᱝ ᱫᱚ ᱜᱚᱢᱠᱮ ᱪᱮᱫ ᱤᱫᱤ ᱠᱟᱛᱮᱫ ᱞᱟᱝ ᱜᱟᱯᱟᱞ ᱢᱟᱨᱟᱣᱟ ᱱᱟᱦᱟᱜ᱾ ᱱᱚᱣᱟ ᱠᱟᱹᱴᱤᱡ ᱮᱢ ᱞᱟᱹᱭ ᱞᱮ ᱛᱟᱞᱟᱝ ᱠᱷᱟᱱ ᱱᱟᱯᱟᱭ ᱠᱚᱜᱼᱟ᱾
ᱦᱮᱸ ᱚᱞ ᱯᱟᱲᱦᱟᱣ ᱤᱫᱤ ᱠᱟᱛᱮᱜ
ᱦᱳᱭ ᱜᱚᱢᱠᱮ ᱟᱹᱰᱤᱜ ᱱᱟᱯᱟᱭᱚᱜᱼᱟ᱾ ᱟᱫᱚ ᱛᱟᱦᱚᱞᱮ ᱜᱚᱝᱠᱮ ᱚᱞ ᱯᱟᱲᱦᱟᱣ ᱤᱫᱤ ᱠᱟᱛᱮᱫ ᱮᱢ ᱞᱟᱹᱭ ᱠᱮᱫ ᱠᱷᱟᱱ, ᱤᱧ ᱛᱟᱦᱚᱞᱮ ᱠᱩᱠᱞᱤᱧ ᱫᱚᱦᱚᱭ ᱫᱟ᱾ ᱜᱚᱝᱠᱮ ᱱᱚᱜᱼᱚ ᱱᱚᱣᱟ ᱚᱞᱪᱤᱠᱤ ᱵᱤᱫᱽᱫᱟᱹᱜᱟᱲ ᱫᱚ ᱟᱯᱮ ᱥᱮᱫ ᱚᱠᱟᱞᱮᱠᱟ ᱢᱮᱱᱟᱜᱼᱟ?
ᱟᱞᱮ ᱥᱮᱫ ᱚᱞᱪᱤᱠᱤ ᱵᱤᱫᱽᱫᱟᱹᱜᱟᱲ ᱟᱹᱰᱤ ᱥᱮᱨᱢᱟ ᱢᱟᱲᱟᱝ ᱠᱷᱚᱱ ᱜᱮ ᱮᱛᱚᱦᱚᱵ ᱠᱟᱱᱟ᱾ ᱦᱮᱸ ᱥᱮ ᱮᱢ ᱱᱤᱛᱚᱜ ᱠᱷᱚᱱ᱾ ᱢᱤᱫ ᱜᱮᱞ ᱤᱨᱟᱹᱞ ᱥᱮᱨᱢᱟ ᱢᱟᱲᱟᱝ ᱠᱷᱚᱱ᱾ ᱦᱮᱸᱥᱮ᱾
ᱜᱚᱢᱠᱮ ᱦᱳᱭ ᱜᱚᱢᱠᱮ ᱟᱹᱰᱤ ᱱᱟᱯᱟᱭ᱾ ᱟᱫᱚ ᱚᱱᱠᱟᱜᱮ ᱱᱚᱜᱼᱚ ᱱᱚᱝ ᱠᱟᱱ
ᱢᱤᱫᱜᱮᱞ ᱮᱭᱟᱭ ᱢᱤᱫᱜᱮᱞ ᱤᱨᱟᱹᱞ ᱥᱮᱨᱢᱟ ᱞᱮᱠᱟ ᱦᱩᱭ ᱮᱱᱟ᱾
ᱦᱳᱭ ᱜᱚᱢᱠᱮ ᱟᱫᱚ ᱟᱞᱮ ᱥᱮᱫ ᱦᱚᱸ ᱱᱚᱜᱼᱚ ᱱᱚᱝᱠᱟ ᱱᱟᱦᱟᱜ ᱱᱚᱣᱟ ᱫᱚ ᱮᱛᱚᱦᱚᱵ ᱜᱚᱫ ᱟᱠᱟᱱᱟ, ᱱᱚᱜᱼᱚ ᱱᱚᱣᱟ
ᱚᱞᱪᱤᱠᱤ ᱵᱤᱫᱽᱫᱟᱲ ᱠᱚ ᱟᱫᱚ ᱱᱚᱜᱼᱚ ᱱᱚᱣᱟ ᱤᱥᱠᱩᱞ ᱠᱚᱨᱮ, ᱯᱟᱹᱴᱷᱩᱣᱟᱹ ᱜᱤᱫᱽᱨᱟᱹ ᱠᱚᱦᱚᱸ ᱟᱹᱰᱤ ᱱᱟᱯᱟᱭ ᱜᱮ ᱢᱮᱱᱟᱜ ᱠᱚᱣᱟ, ᱟᱨ ᱱᱟᱯᱟᱭ ᱛᱮ ᱵᱤᱨ ᱠᱚ ᱪᱟᱞᱟᱜ ᱯᱚᱨᱡᱚᱱᱛᱚ ᱾ ᱟᱫᱚ ᱜᱚᱢᱠᱮ ᱚᱞᱪᱤᱠᱤ ᱵᱤᱫᱽᱫᱟᱹᱜᱟᱲ ᱠᱚᱨᱮ ᱚᱠᱟ ᱞᱮᱠᱟ ᱟᱱᱟᱴ ᱠᱚ ᱥᱮ? ᱪᱮᱫ ᱞᱮᱠᱟ ᱮᱴᱠᱮᱴᱚᱬᱮ ᱠᱚ ᱦᱩᱭᱩᱜᱚᱜ ᱠᱟᱱᱟ ᱥᱮ ᱵᱟᱝ?
ᱟᱱᱟᱴ ᱠᱚᱫᱚ ᱱᱟᱜ ᱱᱤᱛᱚ ᱮᱛᱚᱦᱚᱵᱚᱜ ᱠᱟᱱᱟ ᱵᱤᱨᱫᱟᱹ ᱠᱚ ᱚᱞ ᱪᱤᱠᱤ ᱛᱮ ᱟᱫᱚ ᱟᱱᱟᱴ ᱠᱚᱫᱚ ᱟᱭᱢᱟ ᱜᱮ ᱢᱮᱱᱟᱜᱼᱟ, ᱡᱟᱦᱟ ᱡᱤᱱᱤᱥ ᱜᱮ ᱡᱚᱠᱷᱚᱱ ᱮᱦᱚᱵᱚᱜᱼᱟ᱾ ᱦᱟᱱᱟ ᱰᱟᱦᱟᱨ ᱛᱚ ᱱᱟᱜ ᱮᱢᱱᱤ ᱜᱮ ᱛᱟᱦᱮᱸᱱᱟ ᱛᱟᱨᱯᱚᱨᱮ ᱡᱩᱛ ᱤᱫᱤ ᱦᱩᱭᱩᱜᱼᱟ, ᱦᱮᱸᱥᱮ ᱛᱟᱦᱚᱞᱮ ᱛᱚ ᱛᱟᱲᱟᱢ ᱨᱮ ᱥᱚᱞᱦᱮᱜᱼᱟ ᱦᱮᱸ ᱥᱮ ᱾ ᱚᱱᱠᱟᱜᱮ ᱟᱱᱟᱴ ᱠᱚ ᱟᱹᱰᱤ ᱜᱮ ᱢᱮᱱᱟᱜᱼᱟ ᱡᱮᱞᱮᱠᱟ ᱜᱚᱝᱠᱮ ᱠᱚᱨᱮᱭᱟ ᱟᱱᱟᱴ ᱾ ᱯᱚᱛᱚᱵ ᱨᱮᱭᱟᱜ ᱟᱱᱟᱴ ᱦᱮᱸᱥᱮ ᱱᱚᱜᱼᱚᱝᱠᱟᱱᱟᱜ ᱦᱩᱰᱤᱧ ᱦᱩᱰᱤᱧ ᱟᱱᱟᱴ ᱠᱚᱜᱮ᱾ ᱟᱯᱮ ᱥᱮᱫ ᱫᱚ ᱛᱟᱦᱚᱞᱮ ᱪᱮᱫᱠᱟ ᱟᱱᱟᱴ ᱯᱟᱲᱟᱜ ᱠᱟᱱᱟ?
ᱦᱳᱭ ᱠᱤᱭᱮ ᱡᱟᱸᱦᱟ ᱱᱟᱦᱟᱜ ᱱᱤᱛᱚᱜ ᱱᱟ ᱚᱞ ᱪᱤᱠᱤ ᱵᱤᱫᱽᱫᱟᱹᱜᱟᱲ ᱯᱩᱭᱞᱳ ᱯᱩᱭᱞᱳ ᱫᱚ ᱱᱟᱜ ᱟᱱᱟᱴ ᱨᱮ ᱧᱩᱨᱩᱜ ᱦᱩᱭᱩᱜ ᱜᱮᱭᱟ᱾ ᱛᱚ ᱡᱟᱦᱟᱸ ᱞᱮᱠᱟ ᱱᱤᱛᱚᱜ ᱢᱟᱨᱟᱝ ᱟᱱᱟᱴ ᱞᱮᱠᱟ ᱛᱮᱫᱚ ᱧᱮᱞᱚᱜ ᱠᱟᱱᱟ ᱱᱟᱜ᱾ ᱡᱟᱦᱟᱸ ᱢᱟᱪᱮᱫ ᱜᱚᱢᱠᱮ ᱠᱚ ᱵᱟᱹᱱᱩᱜ ᱠᱚᱣᱟ ᱟᱨ ᱯᱩᱛᱷᱤ, ᱯᱚᱛᱚᱵ, ᱟᱱᱟᱴ ᱠᱚᱫᱚ ᱧᱮᱞᱚᱜ ᱠᱟᱱ ᱜᱮᱭᱟ, ᱟᱫᱚ ᱜᱚᱢᱠᱮ ᱛᱟᱦᱚᱞᱮ ᱟᱵᱩ ᱪᱮᱫ ᱵᱚᱱ ᱪᱤᱠᱟᱹ ᱞᱮᱠᱷᱟᱱ ᱟᱵᱩ ᱥᱚᱞᱦᱮ ᱫᱟᱲᱮᱭᱟᱜᱼᱟ ᱜᱚᱢᱠᱮ?
ᱱᱚᱣᱟ ᱟᱱᱟᱴ ᱥᱚᱦᱞᱮ ᱞᱟᱹᱜᱤᱫ ᱫᱚ, ᱱᱟᱦᱜ ᱱᱤᱛᱚᱜ ᱦᱟᱹᱵᱤᱡ ᱛᱮ ᱟᱵᱚ ᱡᱟᱦᱟᱸ ᱥᱟᱱᱛᱟᱲ ᱠᱚ ᱮᱴᱟᱜ ᱮᱴᱟᱜ ᱢᱤᱰᱤᱭᱟᱢ ᱛᱮᱠᱚ ᱯᱟᱲᱦᱟᱜ ᱠᱟᱱᱟ ᱦᱮᱸ ᱥᱮ᱾ ᱩᱱᱠᱩ ᱠᱚ ᱱᱟᱜ ᱮ ᱱᱚᱣᱟ ᱠᱚ ᱥᱟᱛᱟᱢ ᱠᱚᱨᱮ ᱯᱟᱲᱦᱟᱣ ᱨᱮᱭᱟᱜ ᱾ ᱯᱟᱹᱴᱷᱩᱣᱟᱹ ᱯᱟᱲᱦᱟᱣ ᱨᱮᱭᱟᱜ ᱫᱟᱣ ᱮᱢᱟ ᱠᱚ ᱦᱩᱭᱩᱜᱼᱟ ᱡᱟᱦᱟᱸᱭ ᱠᱚᱫᱚ ᱮᱴᱟᱜ ᱮᱴᱟᱜ ᱢᱤᱰᱤᱭᱟᱢ ᱛᱮᱠᱚ ᱯᱟᱲᱦᱟᱜ ᱠᱟᱱᱟ, ᱚᱱᱟ ᱢᱮᱱᱫᱟᱹᱧ ᱡᱟᱦᱟᱸᱭ ᱠᱚ ᱮᱴᱟᱜ ᱮᱴᱟᱜ ᱢᱤᱰᱤᱭᱟᱢ ᱛᱮ ᱯᱟᱲᱦᱟᱜ ᱠᱟᱱᱟ ᱠᱚ ᱟᱵᱚ ᱥᱟᱱᱛᱟᱲ ᱜᱤᱫᱽᱨᱟᱹ ᱠᱚ᱾
ᱥᱮ ᱚᱱᱟ ᱥᱟᱵᱡᱮᱠᱴ ᱨᱮᱱᱟᱜ ᱩᱱᱤ ᱰᱤᱜᱽᱨᱤ ᱠᱚᱭ ᱠᱚᱢᱯᱤᱞᱤᱴ ᱠᱟᱫᱟ ᱠᱚᱨᱟᱣ ᱠᱟᱫᱟ ᱚᱱᱠᱟᱱ ᱠᱚ᱾ ᱜᱮ ᱱᱤᱛᱚᱜ ᱱᱟᱜ ᱚᱱᱟ ᱯᱟᱲᱦᱟᱣ ᱞᱟᱹᱜᱤᱫ ᱛᱮ ᱫᱟᱣ ᱮᱢᱟ ᱠᱚ ᱦᱩᱭᱩᱜᱼᱟ᱾ ᱦᱮᱸᱥᱮ ᱠᱟᱨᱚᱱ ᱚᱞᱪᱤᱠᱤ ᱛᱮᱫᱚ ᱱᱟᱜ ᱯᱩᱨᱟᱹᱯᱩᱨᱤ ᱢᱮᱱᱫᱟᱹᱧ ᱚᱞᱪᱤᱠᱤ ᱛᱮᱫᱚ ᱯᱩᱨᱟᱹᱯᱩᱨᱤ ᱱᱟᱜ ᱜᱚᱝᱠᱮ ᱠᱚ ᱵᱟᱹᱱᱩᱜ ᱠᱚᱣᱟ ᱾ ᱟᱫᱚ ᱮᱛᱚᱦᱚᱵ ᱨᱮᱫᱚ ᱱᱩᱠᱩ ᱠᱚ ᱟᱛᱮ ᱜᱮ ᱠᱟᱹᱢᱤ ᱫᱚ ᱞᱟᱦᱟᱭ ᱦᱩᱭᱩᱜᱼᱟ᱾
ᱦᱳᱭ ᱜᱚᱢᱠᱮ ᱟᱹᱰᱤ ᱱᱟᱯᱟᱭ ᱵᱮᱱ ᱞᱟᱹᱭ ᱠᱮᱫᱟ, ᱟᱫᱚ ᱱᱚᱜᱼᱚ ᱱᱚᱝᱠᱟ ᱟᱵᱮᱱ ᱡᱟᱦᱟᱸ ᱞᱮᱠᱟ᱾ ᱵᱤᱱ ᱞᱟᱹᱭ ᱠᱮᱫᱟ ᱾ ᱯᱩᱭᱞᱳ ᱛᱮ ᱩᱱᱠᱩ ᱠᱚᱜᱮ ᱫᱟᱣ᱾ ᱱᱚᱣᱟ ᱠᱚ ᱦᱩᱭ ᱠᱟᱛᱮ ᱜᱮ ᱱᱟᱜ ᱟᱫᱚ ᱵᱟᱹᱭ ᱵᱟᱹᱭᱛᱮ ᱟᱵᱚ ᱚᱞᱪᱤᱠᱤ ᱨᱮᱱ ᱯᱟᱹᱴᱷᱩᱣᱟᱹ ᱜᱤᱫᱽᱨᱟᱹ᱾ ᱚᱱᱟ ᱠᱷᱚᱱ᱾ ᱟᱨ ᱱᱩᱠᱩ ᱜᱮ ᱱᱟᱦᱟᱜ ᱦᱟᱯᱮᱱ ᱫᱤᱱ ᱨᱮ ᱦᱳᱭᱛᱳ ᱢᱟᱪᱮᱫ ᱜᱚᱢᱠᱮ ᱞᱮᱠᱟᱛᱮᱠᱚ ᱵᱟᱦᱟᱞᱚᱜ ᱛᱟᱵᱚᱱᱟ᱾ ᱟᱥ ᱨᱮ ᱢᱮᱱᱟᱜ ᱟᱠᱟᱫᱟ ᱥᱮᱪᱮᱫ ᱜᱚᱝᱠᱮ
ᱦᱮᱸ ᱱᱚᱣᱟ ᱫᱚ ᱱᱟᱜ ᱜᱟᱱᱚᱜᱼᱟ, ᱦᱩᱭᱩᱜᱼᱟ, ᱢᱤᱫ ᱫᱷᱟᱣ ᱢᱤᱫ ᱫᱤᱱ ᱫᱚ ᱾ ᱛᱟᱨᱯᱚᱨᱮ᱾ ᱮᱴᱟᱜᱟᱜ ᱡᱟᱦᱟᱸ ᱩᱸ᱾ ᱯᱟᱹᱨᱥᱤ ᱠᱚ ᱢᱮᱱᱟᱜᱼᱟ ᱱᱚᱣᱟ ᱦᱚᱸ ᱥᱮᱬᱟᱭ ᱦᱩᱭᱩᱜᱼᱟ, ᱟᱢ ᱪᱮᱜ ᱮᱢ ᱢᱚᱱᱮᱭᱟ?
ᱦᱳᱭ ᱜᱚᱢᱠᱮ ᱮᱠᱟᱞ ᱛᱮᱜᱮ ᱞᱟᱹᱠᱛᱤ ᱠᱟᱱᱟ, ᱡᱟᱦᱟᱸ ᱚᱞᱪᱤᱠᱤ ᱥᱟᱶᱛᱮ ᱮᱴᱟᱜᱟᱜ ᱟᱨ
ᱦᱚᱸ ᱛᱤ ᱠᱩ ᱢᱮᱱᱟᱜᱼᱟ ᱱᱟᱜ᱾ ᱤᱧᱤᱧ ᱢᱚᱱᱮᱭᱟ ᱥᱮᱸᱬᱟ ᱫᱚ ᱮᱠᱟᱞ ᱛᱮᱜᱮ ᱞᱟᱹᱠᱛᱤ ᱠᱟᱱᱟ᱾ ᱟᱵᱚ ᱵᱟᱨᱦᱮ ᱫᱤᱥᱟᱹᱢ ᱫᱟᱬᱟᱱ ᱞᱟᱹᱜᱤᱫᱛᱮ ᱡᱟᱦᱟᱸᱠᱚ ᱵᱚᱨᱥᱤᱱᱟ ᱞᱟᱹᱠᱛᱤ ᱛᱟᱵᱱᱟᱟ ᱫᱚ ᱟᱵᱚ ᱮᱠᱟᱞ ᱛᱮᱜᱮ ᱞᱟᱹᱠᱛᱤ ᱡᱟᱹᱨᱩᱲ ᱟᱵᱚᱱ ᱠᱟᱱᱟ᱾ ᱤᱧᱤᱧ ᱟᱵᱚ ᱫᱚ ᱦᱮᱸ ᱜᱚᱢᱠᱮ ᱨᱚᱲ ᱟᱸᱡᱚᱢᱚᱜ ᱠᱟᱱᱟ?
ᱦᱮᱸ ᱟᱸᱡᱚᱢ ᱢᱮᱜ ᱟ. ᱧ ᱞᱟᱹᱭ ᱢᱮ᱾
ᱱᱤᱛᱚᱜ ᱧᱮᱞᱚᱜ ᱠᱟᱱᱟ ᱱᱟᱦᱟᱜ, ᱡᱟᱦᱟᱸ ᱢᱟᱹᱭ ᱵᱟᱹᱵᱩ ᱛᱟᱠᱚ ᱱᱟᱦᱟᱜ ᱱᱩᱠᱩ ᱦᱩᱰᱤᱧ ᱩᱢᱮᱨ ᱤᱛᱩᱱ ᱟᱥ ᱟᱥᱲᱟ ᱠᱚ ᱪᱟᱞᱟᱜᱼᱟ ᱱᱟᱦᱟᱜ᱾ ᱟᱨ ᱡᱟᱦᱟᱸᱮ ᱞᱮᱠᱟ ᱢᱟᱨᱟᱝ ᱧᱚᱜ ᱛᱚ ᱥᱮᱪᱮᱫ ᱥᱟᱵ ᱠᱟᱱᱟ᱾ ᱟᱫᱚ ᱜᱚᱢᱠᱮ ᱱᱚᱣᱟ ᱤᱫᱤ ᱠᱟᱛᱮᱫ ᱪᱮᱫ ᱮᱢ ᱞᱟᱹᱭᱟ?
ᱦᱮᱸ ᱟᱫᱚ ᱢᱟᱞᱟ ᱢᱟ ᱥᱮᱪᱮᱫ ᱢᱟᱱᱮ ᱛᱤᱱᱟᱹᱜ ᱚᱱᱠᱟᱱ ᱪᱟᱱᱟᱪ ᱠᱚ ᱨᱮᱭᱟᱜ ᱠᱟᱛᱷᱟ ᱞᱮᱠᱟ ᱛᱮᱢ ᱞᱟᱹᱭ ᱫᱟᱲᱮᱟᱹᱧᱟᱹ ᱛᱤᱱᱟᱹᱜ? ᱪᱟᱱᱟᱪ ᱥᱮᱫ ᱠᱷᱚᱱ ᱵᱟᱠᱚ ᱪᱟᱞᱟᱜ ᱠᱟᱱᱟ?
ᱟᱫᱚ ᱵᱟᱝᱠᱚ ᱪᱟᱞᱟᱜ ᱠᱟᱱᱟ
ᱜᱚᱢᱠᱮ ᱵᱟᱝ ᱤᱧ ᱟᱸᱡᱚᱢ ᱞᱮᱫᱟ ᱟᱨ ᱢᱤᱫ ᱫᱷᱟᱣ ᱞᱟᱹᱭ ᱢᱮ᱾
ᱦᱳᱭ ᱜᱚᱴᱟ ᱱᱚᱣᱟ ᱡᱮᱜᱮᱛ ᱡᱟᱠᱟᱛ ᱵᱤᱫᱽᱫᱟᱹᱜᱟᱲ ᱠᱚᱨᱮ ᱱᱚᱜᱼᱚ ᱱᱚᱣᱟ ᱠᱚᱨᱮ ᱱᱟᱜ ᱟᱹᱰᱤ ᱠᱚ ᱥᱮᱴᱮᱨ ᱫᱟᱲᱮᱭᱟ ᱛᱟᱵᱚᱱ ᱠᱟᱱᱟ᱾ ᱜᱚᱢᱠᱮ ᱱᱚᱣᱟ ᱤᱫᱤ ᱠᱟᱛᱮ ᱪᱮᱫ ᱵᱮᱱ ᱞᱟᱹᱭᱟ?
ᱱᱚᱣᱟ ᱤᱫᱤ ᱠᱟ ᱠᱟᱛᱮᱫ ᱫᱚ ᱱᱟᱱᱟᱜ, ᱟᱵᱚ ᱱᱟᱦᱟᱜ ᱟᱵᱚᱨᱮᱱ ᱡᱟᱦᱟᱸᱭ ᱟᱭᱳᱼᱵᱟᱵᱟ ᱠᱚ ᱱᱩᱱᱟᱹᱜ ᱦᱟᱹᱵᱤᱡ ᱛᱮᱫᱚ ᱱᱟᱦᱟᱜ ᱟᱵᱚ ᱱᱚᱰᱮ ᱦᱟᱹᱵᱤᱡ ᱦᱮᱡ ᱛᱮ ᱱᱩᱠᱩ ᱠᱚᱣᱟᱜ ᱩᱢᱮᱨ ᱦᱚᱸ ᱟᱹᱰᱤ ᱜᱟᱱ ᱦᱩᱭᱩᱜ ᱠᱟᱱᱟ᱾ ᱦᱮᱸᱥᱮ ᱛᱟᱨᱯᱚᱨᱮ ᱱᱩᱭ ᱜᱤᱫᱽᱨᱟᱹ ᱯᱚᱭᱥᱟ ᱦᱳᱠ ᱟᱭᱳ ᱵᱟᱵᱟ ᱠᱷᱚᱡ ᱵᱟᱝ ᱥᱟᱱᱟᱭᱮ ᱠᱟᱱᱟ ᱦᱮᱸ ᱥᱮ ᱛᱟᱨᱯᱚᱨᱮ ᱟᱵᱚ ᱫᱚ ᱱᱟᱜ ᱟᱹᱰᱤ ᱜᱮᱵᱚᱱ ᱡᱟᱦᱟᱸ ᱠᱚᱭ ᱚᱞᱪᱤᱠᱤ ᱛᱮᱠᱚ ᱯᱟᱲᱦᱟᱜᱼᱟ ᱡᱟᱹᱥᱛᱤ ᱜᱟᱱᱜᱮ ᱥᱟᱱᱛᱟᱲ ᱜᱤᱫᱽᱨᱟᱹ ᱜᱮ ᱠᱚ ᱦᱩᱭᱩᱜᱼᱟ ᱟᱨ ᱥᱟᱱᱛᱟᱲ ᱫᱚ ᱟᱹᱰᱤ ᱨᱮᱸᱜᱮᱡ ᱚᱵᱷᱟᱵ ᱠᱷᱚᱱ ᱵᱚᱱ ᱦᱟᱨᱟᱣ ᱟᱠᱟᱱᱟ ᱦᱮᱸᱥᱮ᱾
ᱦᱮᱸ ᱠᱮ
ᱱᱚᱝᱠᱟ ᱠᱟᱹᱣᱰᱤ ᱠᱚ ᱨᱮᱭᱟᱜ ᱟᱱᱟᱴ ᱦᱚᱸ ᱢᱮᱱᱟᱜ ᱛᱟᱵᱚᱱᱟ ᱱᱚᱣᱟ ᱦᱚᱸ ᱢᱤᱫᱴᱮᱱ ᱠᱟᱨᱚᱱ ᱢᱮᱱ ᱜᱟᱱᱚᱜᱼᱟ ᱦᱮᱸ ᱥᱮ᱾
ᱦᱳᱭ ᱜᱚᱢᱠᱮ ᱟᱫᱚ ᱡᱟᱦᱟᱸ ᱞᱮᱠᱟ ᱱᱟᱦᱟᱜ ᱟᱵᱮᱱ ᱵᱮᱱ
ᱴᱷᱤᱠ ᱥᱟᱦᱤᱡ ᱪᱤᱱ ᱫᱟᱲᱮᱭᱟᱜ ᱠᱟᱱᱟ ᱱᱚᱝᱠᱟ ᱦᱚᱸ ᱟᱵᱚᱨᱮᱱ ᱚᱲᱟᱜ ᱦᱚᱲ ᱠᱚ ᱟᱵᱚ ᱫᱚ ᱱᱟᱜ ᱯᱳᱭᱞᱳ ᱯᱟᱲᱦᱟᱣ ᱨᱮᱱ ᱡᱮᱞᱮᱠᱟ ᱵᱚᱱ ᱦᱮᱡ ᱟᱠᱟᱱᱟ ᱥᱮ ᱱᱚᱜ-ᱚ ᱱᱟ ᱠᱚ ᱟᱵᱮᱱᱟᱜ ᱢᱚᱱᱮᱛᱮ ᱪᱮᱫ ᱠᱚ ᱢᱮᱱᱟᱜᱼᱟ
ᱜᱚᱢᱠᱮ ᱟᱫᱚ ᱤᱧᱤᱧ ᱡᱟᱦᱟᱸ ᱞᱮᱠᱟ ᱤᱧᱟᱹᱜ ᱱᱩᱠᱩ ᱯᱟᱹᱴᱷᱩᱣᱟᱹ ᱜᱤᱫᱽᱨᱟᱹ ᱠᱚ ᱱᱚᱣᱟ ᱵᱟᱝ ᱞᱟᱦᱟᱜ ᱨᱮᱱᱟᱜ ᱠᱟᱨᱚᱱ ᱠᱚ᱾ ᱯᱳᱭᱞᱳ ᱨᱮ ᱫᱚᱥ ᱞᱮᱠᱷᱟᱱ ᱫᱚ ᱱᱟᱦᱟᱜ ᱟᱭᱳ ᱵᱟᱵᱟ ᱦᱚᱭᱛᱚ ᱵᱟᱝ ᱠᱚ ᱵᱟᱰᱟᱭ ᱠᱷᱟᱹᱛᱤᱨ ᱱᱚᱜᱼ ᱱᱚᱣᱟ ᱰᱟᱦᱟᱨ ᱟᱠᱚᱨᱮᱱ ᱜᱤᱫᱽᱨᱟᱹ ᱟᱠᱟᱫ ᱠᱚ ᱟᱫᱚ ᱡᱟᱦᱟᱸᱭ ᱡᱟᱦᱟᱸ ᱚᱱᱠᱟᱱ ᱥᱮᱪᱮᱫ ᱟᱱ ᱦᱚᱲ ᱠᱚ ᱢᱮᱱᱟᱜ ᱠᱚᱣᱟ᱾ ᱩᱱᱠᱩ ᱫᱚ ᱮᱠᱟᱞ ᱵᱟᱝ ᱩᱱᱠᱩ ᱜᱤᱫᱽᱨᱟᱹ ᱠᱚ ᱱᱚᱜᱼᱚ ᱱᱚᱣᱟ ᱰᱟᱦᱟᱨ ᱛᱮ ᱛᱟᱲᱟᱢ ᱞᱮᱠᱷᱟᱱ ᱱᱟᱯᱟᱭᱚᱜᱼᱟ ᱥᱮ ᱚᱠᱟ ᱥᱩᱢᱚᱭ ᱚᱠᱟ ᱰᱟᱦᱟᱨ ᱛᱮ ᱛᱟᱲᱟᱢ ᱞᱮᱠᱷᱟᱱ ᱱᱟᱯᱟᱭᱚᱜᱼᱟ ᱱᱚᱣᱟ ᱠᱚ ᱵᱟᱝ ᱦᱚᱭᱛᱳ ᱠᱚ ᱞᱟᱹᱭ ᱫᱟᱲᱮ ᱟᱠᱟᱫ ᱠᱚᱣᱟ ᱥᱟᱶᱛᱮ ᱟᱭᱳ ᱵᱟᱵᱟ ᱦᱚᱸ ᱮᱠᱟᱞᱛᱮ ᱫᱚᱥ ᱵᱟᱹᱱᱩᱜᱼᱟ ᱱᱚᱝᱠᱟᱱᱟᱜ ᱫᱚ ᱞᱟᱹᱭ ᱫᱚ ᱱᱟᱦᱟᱜ ᱵᱟᱝ ᱜᱟᱱᱚᱜᱼᱟ ᱟᱫᱚ ᱮᱵᱚ ᱵᱟᱵᱟ ᱜᱮ ᱫᱟᱭᱤᱛ ᱛᱚ ᱫᱚ ᱠᱟᱱᱟ ᱟᱠᱚᱨᱮᱱ ᱜᱤᱫᱽᱨᱟᱹ ᱚᱠᱟᱞ ᱞᱮᱠᱟ ᱚᱞᱚᱜ ᱯᱟᱲᱦᱟᱜ ᱟᱠᱚ ᱥᱮ ᱚᱠᱟ ᱞᱮᱠᱟ ᱠᱚ ᱪᱟᱞᱟᱜ ᱜᱚᱢᱠᱮ
ᱦᱮᱸ ᱴᱷᱤᱠ ᱴᱷᱤᱠ ᱟᱹᱰᱤ ᱡᱚᱛᱷᱟᱛ ᱠᱟᱛᱷᱟ ᱵᱮᱱ ᱞᱟᱹᱭ ᱟᱠᱟᱫᱟ ᱟᱸᱡᱚᱢ ᱠᱟᱛᱮ ᱤᱧᱦᱚᱸ ᱨᱟᱹᱥᱠᱟᱹᱧ ᱟᱴᱠᱟᱨ ᱮᱫᱟ
ᱦᱳᱭ ᱦᱳᱭ ᱜᱚᱝᱠᱮ
ᱱᱚᱝᱠᱟ ᱦᱚ ᱱᱚᱣᱟ ᱠᱚᱫᱚ ᱦᱤᱡᱩᱜ ᱜᱮᱭᱟ ᱟᱵᱚᱣᱟᱜ ᱡᱤᱭᱚᱱ ᱨᱮ ᱟᱨ ᱱᱚᱣᱟ ᱜᱮ ᱡᱮᱱᱤᱡ ᱡᱤᱭᱚᱱ ᱠᱟᱱᱟ ᱦᱳᱭᱛᱚ ᱡᱟᱦᱱᱟᱜ ᱵᱟᱝ ᱡᱟᱦᱱᱟᱜ ᱟᱱᱟᱴ ᱦᱤᱡᱩᱜ ᱠᱟᱱ ᱜᱮᱭᱟ ᱱᱚᱝᱠᱟ ᱚᱞ ᱯᱟᱲᱦᱟᱣ ᱯᱟᱲᱦᱟᱣ ᱛᱮ ᱟᱹᱰᱤ ᱞᱟᱯᱷᱟᱝ ᱮᱢ ᱦᱮᱡ ᱮᱱᱟ ᱟᱭᱳᱼᱵᱟᱵᱟᱣᱟᱜ ᱩᱢᱮᱨ ᱟᱹᱰᱤ ᱜᱟᱱ ᱦᱩᱭᱩᱜᱼᱟᱹ ᱱᱩᱠᱤᱱ ᱧᱮᱞ ᱠᱤᱱᱟᱹᱢ ᱥᱮ ᱟᱢᱟᱜ ᱯᱟᱲᱦᱟᱣ ᱮᱢ ᱞᱟᱦᱟ ᱤᱫᱤᱭᱟ ᱱᱚᱣᱟ ᱦᱚᱸ ᱢᱤᱫᱴᱮᱱ ᱮ ᱩᱭᱦᱟᱹᱨ ᱨᱮᱱᱟᱜ ᱠᱟᱱᱟ ᱦᱮᱸᱥᱮ
ᱦᱭ ᱜᱚᱝᱠᱮ ᱟᱫᱚ ᱱᱚᱜᱼᱚ ᱱᱚᱝᱠᱟ ᱛᱮᱜᱮ ᱧᱮᱞᱚᱜ ᱠᱟᱱᱟ ᱟᱭᱢᱟ ᱜᱟᱱ ᱨᱮᱱ ᱚᱞᱚᱜ ᱯᱟᱲᱦᱟᱜ ᱠᱚ ᱵᱟᱹᱜᱤᱭᱮᱫᱟ ᱥᱮ ᱟᱨᱦᱚᱸ ᱧᱮᱞᱚᱜ ᱠᱟᱱᱟ ᱦᱩ ᱞᱤᱧ ᱠᱟᱱ ᱛᱟᱵᱚᱱᱟ ᱱᱟᱦᱟᱜ ᱛᱚ ᱱᱚᱣᱟ ᱠᱚ ᱜᱚᱝᱠᱮ ᱟᱵᱚ ᱪᱮᱫ ᱞᱮᱠᱟ ᱠᱟᱛᱮ ᱵᱚᱱ ᱱᱚᱰᱮ ᱵᱟᱝ
ᱱᱚᱣᱟ ᱫᱚ ᱱᱟᱦᱟᱜ ᱢᱤᱫᱴᱤᱱ ᱥᱤᱠᱱᱟᱹᱛ ᱨᱮᱭᱟᱜ ᱵᱷᱟᱵᱽ ᱦᱚᱸ ᱢᱮᱱᱟᱜᱼᱧ ᱱᱚᱸᱰᱮ ᱛᱟᱨ ᱯᱚᱨᱮ ᱟᱛᱳ ᱠᱚᱨᱮ ᱱᱚᱸᱰᱮ ᱢᱟᱺᱡᱷᱤ ᱯᱟᱨᱜᱟᱱᱟ ᱠᱚ ᱫᱟᱲᱮᱭᱟᱜᱼᱟ᱾ ᱫᱚ ᱨᱮᱱᱟᱜ ᱠᱟᱹᱴᱤᱡ ᱮᱸᱜ ᱴᱷᱤᱠ ᱴᱷᱟᱠ ᱥᱮ ᱡᱩᱣᱟᱹᱱ ᱠᱚ ᱡᱟᱸᱦᱟᱭ ᱢᱮᱱᱟᱜ ᱠᱚᱣᱟ ᱱᱩᱠᱩ ᱠᱚᱜᱮ ᱱᱟᱜ ᱠᱚ ᱫᱟᱲᱮᱭᱟᱜᱼᱟ ᱱᱚᱣᱟ ᱦᱩᱰᱤᱧ ᱩᱢᱮᱨ ᱠᱚᱨᱮ ᱜᱤᱫᱽᱨᱟᱹ ᱠᱚ ᱵᱟᱯᱞᱟᱜ ᱠᱟᱱᱟ ᱩᱱᱠᱩ ᱠᱚ ᱥᱮ ᱟᱨ ᱚᱱᱠᱟ ᱱᱮᱥᱟᱭ ᱫᱟᱠᱚ ᱵᱤᱲᱤ ᱯᱟᱹᱣᱨᱟᱹ ᱠᱚ ᱧᱩᱭᱮᱫᱟ ᱱᱚᱣᱟᱠᱩᱫᱚ ᱟᱛᱩᱨ ᱨᱮᱱ ᱱᱩᱠᱩ ᱡᱩᱣᱟᱹᱱ ᱠᱚ ᱡᱟᱦᱟᱸᱭ ᱱᱩᱠᱩ ᱠᱚ ᱧᱮᱞ ᱞᱟᱹᱠᱛᱤᱜ ᱠᱟᱱᱟ ᱤᱧᱟᱹᱜ ᱢᱚᱱᱮ ᱫᱚᱭᱧ ᱞᱟᱹᱭᱟ ᱱᱩᱠᱩ ᱡᱩᱫᱤ ᱴᱷᱤᱠ ᱠᱚ ᱛᱟᱦᱮᱱᱟ ᱥᱮ ᱞᱟᱛᱟᱨ ᱩᱢᱮᱨ ᱨᱮᱱ ᱜᱤᱫᱽᱨᱟᱹ ᱫᱚ ᱴᱷᱤᱠ ᱜᱮᱠᱚ ᱛᱟᱦᱮᱱᱟ ᱴᱷᱤᱠ ᱦᱚᱲᱚᱨ ᱛᱮᱜᱮ ᱛᱟᱲᱟᱢᱟ
ᱦᱳᱭ ᱜᱚᱢᱠᱮ ᱟᱫᱚ ᱟᱹᱰᱤ ᱱᱟᱯᱟᱭ ᱵᱮᱱ ᱞᱟᱹᱭ ᱠᱮᱫᱟ ᱱᱟᱦᱟᱜ
ᱪᱮᱫ
ᱱᱚᱜᱼᱚᱭ ᱥᱟᱢᱴᱟᱣ ᱠᱟᱛᱮᱜ ᱮᱢ ᱞᱟᱹᱭ ᱠᱮᱫᱟ ᱱᱟᱦᱟᱜ ᱤᱧ ᱦᱚᱸ ᱚᱱ ᱚᱱᱟ ᱠᱚᱜᱮ ᱞᱟᱹᱭ ᱫᱚ ᱱᱟᱦᱟᱜ ᱤᱧ ᱢᱮᱱ ᱟᱫᱚ ᱤᱧ ᱫᱚ ᱱᱚᱣᱟ ᱤᱫᱤ ᱠᱟᱛᱮᱫ ᱫᱚ ᱱᱟᱦᱟᱜ ᱤᱧ ᱞᱟᱹᱭ ᱮᱫᱟ ᱡᱟᱦᱟᱸ ᱞᱮᱠᱟ ᱱᱩᱠᱩ ᱟᱵᱚᱨᱮᱱ ᱢᱟᱹᱭ ᱵᱟᱯᱞᱟᱜ ᱠᱚᱦᱚᱸ ᱱᱩᱠᱩᱣᱟᱜ ᱢᱚᱱᱮ ᱨᱮ ᱥᱮ ᱱᱩᱠᱩ ᱴᱷᱮᱱ ᱚᱵᱷᱟᱵᱽ ᱫᱚ ᱦᱳᱭᱛᱳ ᱟᱹᱰᱤ ᱜᱟᱱ ᱜᱮ ᱢᱮᱱᱟᱜ ᱟᱠᱟᱫᱟ᱾ ᱥᱟᱶᱛᱮ ᱱᱩᱠᱩ ᱚᱱᱠᱟᱱ ᱥᱚᱴᱷᱤᱠ ᱦᱮᱡ ᱥᱮᱪᱮᱫ ᱵᱟᱝᱠᱚ ᱧᱟᱢ ᱟᱠᱟᱫᱟ ᱟᱨ ᱱᱚᱜ-ᱚ ᱱᱚᱣᱟ ᱠᱷᱟᱹᱛᱤᱨ ᱜᱮ ᱱᱩᱠᱩ ᱟᱠᱚ ᱦᱩᱰᱤᱧ ᱩᱢᱮᱨ ᱨᱮᱠᱚ ᱵᱟᱹᱦᱩ ᱡᱟᱶᱟᱭᱚᱜ ᱠᱟᱱᱟ ᱛᱟᱭᱚᱢ ᱫᱟᱨᱟᱢ ᱠᱟᱛᱷᱟ ᱠᱚ ᱵᱟᱝ ᱩᱭᱦᱟᱹᱨ ᱪᱤᱱᱛᱟᱹ ᱠᱟᱛᱮᱫ ᱦᱮ ᱚᱱᱟ ᱜᱮ ᱤᱧᱫᱚ ᱞᱟᱹᱭᱫᱟ
ᱦᱮᱸ ᱛᱟᱨᱯᱚᱨᱮ ᱱᱟᱜ ᱱᱚᱰᱮ ᱮ ᱰᱟᱦᱟᱨ ᱦᱚᱸ ᱡᱚᱛᱷᱟᱛ ᱰᱟᱦᱟᱨ ᱦᱚᱸᱠᱚ ᱩᱫᱩᱜ ᱟᱠᱚ ᱠᱟᱱᱟ ᱚᱠᱚᱭ ᱩᱫᱩᱜ ᱟᱭᱟ ᱚᱸᱰᱮ ᱫᱚ ᱦᱮᱸᱥᱮ ᱚᱸᱰᱮ ᱚᱸᱰᱮ ᱱᱟᱦᱱᱟᱜ ᱟᱫᱚ ᱱᱚᱰᱮ ᱫᱚ ᱱᱟᱜ ᱟᱨ ᱰᱟᱦᱟᱨ ᱫᱚ ᱱᱟᱦᱟᱜ ᱱᱚᱰᱮ ᱫᱚ ᱡᱩᱣᱟᱹᱱ ᱡᱩᱣᱟᱹᱱ ᱠᱚᱜᱮ ᱡᱟᱦᱟᱸᱭ ᱟᱛᱩᱨ ᱨᱮᱱ ᱢᱮᱱᱟᱜ ᱠᱚᱣᱟ ᱱᱩᱠᱩᱣᱟᱜ ᱢᱤᱫᱴᱮᱱ ᱟᱸᱜᱤᱵᱷᱟᱨᱞᱮᱠᱟᱛᱤᱧ ᱧᱮᱞᱟ ᱢᱮᱱᱠᱷᱟᱱ ᱱᱚᱸᱰᱮ ᱡᱩᱣᱟᱹᱱ ᱠᱚᱦᱚᱸ ᱜᱮ ᱵᱟᱝ ᱴᱷᱤᱠ ᱵᱟᱹᱱᱩᱜ ᱠᱚᱣᱟ ᱟᱢ ᱪᱮᱫ ᱪᱢ ᱪᱮᱫ ᱮᱢ ᱢᱚᱱᱮ ᱮᱫᱟ ᱟᱯᱮ ᱥᱮᱫ ᱪᱮᱫᱠᱟ ᱦᱩᱭᱩᱜ
ᱦᱳᱭ ᱜᱚᱢᱠᱮ ᱚᱱᱠᱟ ᱜᱮ ᱱᱟᱦᱟᱜ ᱦᱩᱭᱩᱜ ᱠᱟᱱᱟ ᱦᱟᱸ ᱞᱮᱠᱟ ᱜᱮᱞᱟᱝ ᱨᱚᱯᱚᱲᱟ ᱦᱮᱸ ᱥᱮ ᱪᱮᱫ
ᱦᱮᱸ ᱦᱮᱸ